ᱡᱚᱦᱟᱨ ᱜᱮ,
ᱦᱮᱸ-ᱦᱮᱸ ᱡᱚᱦᱟᱨ ᱜᱮ ᱱᱟᱯᱟᱭ ᱜᱮ ᱢᱮᱱᱟᱜ ᱞᱤᱧᱟ, ᱟᱵᱤᱱ ᱫᱚ ᱪᱮᱫ ᱞᱮᱠᱟ?
ᱦᱮᱸ ᱟᱹᱞᱤᱧ ᱦᱚᱸ ᱱᱟᱯᱟᱭ ᱜᱮ, ᱚᱲᱟᱜ ᱠᱚᱨᱮ ᱱᱟᱯᱟᱭ ᱜᱮ ᱛᱚ?
ᱚᱲᱟᱜ ᱠᱚᱨᱮᱜ ᱦᱮᱸ ᱡᱷᱚᱛᱚ ᱜᱮ ᱱᱟᱯᱟᱭ ᱜᱮ᱾
ᱚᱸ ᱟᱨ ᱛᱟᱦᱚᱞᱮ ᱛᱮᱦᱮᱧ ᱫᱚ ᱢᱚᱱᱮ ᱦᱤᱭᱩᱜ ᱠᱟᱱᱟ ᱡᱮᱼᱼ ᱟᱵᱚᱣᱟᱜ ᱡᱟᱦᱟᱸ ᱱᱚᱣᱟ ᱡᱚᱢ ᱧᱩ ᱵᱟᱵᱚᱫ ᱛᱮ ᱠᱟᱹᱴᱤᱡᱼᱼ ᱜᱟᱞᱢᱟᱨᱟᱣ ᱥᱮ ᱜᱟᱞᱚᱪ ᱞᱮᱠᱷᱟᱱ ᱟᱹᱰᱤ ᱢᱚᱸᱡᱽ ᱦᱩᱭ ᱠᱚᱜ-ᱟ ᱟᱨᱠᱤ, ᱜᱤ
ᱦᱮᱸ ᱚᱱᱟᱜᱮᱼᱼ
ᱛᱚᱼᱼ ᱱᱚᱣᱟ ᱨᱮ ᱯᱳᱭᱞᱳ ᱨᱮ ᱤᱧᱤᱧ ᱞᱟᱹᱭ ᱮᱫᱟᱼᱼ ᱠᱤ ᱱᱮᱛᱟᱨᱟᱜ ᱡᱟᱦᱟᱸ ᱡᱚᱢ ᱧᱩ ᱟᱨᱠᱤ ᱱᱚᱣᱟ ᱡᱟᱦᱟᱸ ᱟᱵᱚᱼᱼ ᱯᱚᱨᱚᱵᱽ-ᱯᱩᱱᱟᱹᱭ ᱠᱚ ᱡᱟᱦᱟᱸ ᱦᱩᱭᱩᱜ ᱛᱟᱵᱚᱱᱟ ᱟᱨᱠᱤ, ᱡᱮᱢᱚᱱ ᱥᱟᱠᱨᱟᱛ ᱨᱮ ᱱᱚᱛᱮ ᱟᱞᱮᱥᱮᱫ ᱫᱚᱼᱼ ᱵᱷᱟᱜᱤ ᱜᱮ ᱢᱟᱱᱮ ᱯᱮ ᱢᱟᱦᱟ ᱫᱷᱩᱨ ᱞᱮ ᱢᱟᱱᱟᱣ ᱜᱮᱭᱟ ᱟᱨᱠᱤ᱾
ᱦᱩᱸ ᱟᱞᱮ ᱱᱚᱛᱮ ᱦᱚᱸ ᱯᱮ ᱢᱟᱦᱟ ᱫᱷᱚᱨᱮ ᱠᱚ ᱢᱟᱱᱟᱣ ᱜᱮᱭᱟ,
ᱯᱮ ᱢᱟᱦᱟ ᱜᱮ ᱵᱟᱝ?
ᱟᱨ ᱦᱮᱸ-ᱦᱮᱸ
ᱟᱨ ᱧᱤᱫᱟᱹ ᱵᱮᱲᱟ ᱪᱮᱫᱠᱟ ᱦᱩᱭᱩᱜ-ᱟ ᱮᱱᱮᱡ ᱥᱮᱨᱮᱧ ᱠᱚ ᱵᱷᱟᱜᱮ ᱦᱩᱭᱩᱜ-ᱟ?
ᱦᱮᱸ ᱦᱮᱸ ᱧᱤᱫᱟᱹ ᱵᱮᱲᱟᱼᱼ ᱯᱨᱚᱛᱷᱚᱢ ᱯᱤᱴᱷᱟᱹ ᱞᱟᱴᱷᱟ ᱠᱚ ᱤᱥᱤᱱᱼᱼ ᱤᱥᱤᱱ ᱠᱟᱛᱮᱫ ᱫᱮᱱ,
ᱚᱸ
ᱮᱱᱮᱡ ᱥᱮᱨᱮᱧ ᱦᱩᱭᱩᱜ-ᱟ ᱟᱨᱠᱤ, ᱦᱮᱸ ᱤᱥᱤᱱ ᱠᱟᱛᱮᱫ ᱡᱚᱢ ᱵᱟᱲᱟ ᱠᱟᱛᱮᱫ, ᱮᱱᱮᱡ ᱥᱮᱨᱮᱧ ᱠᱚ ᱦᱩᱭᱩᱜ-ᱟ ᱟᱨᱠᱤᱼᱼ
ᱯᱩᱨᱟᱹ ᱢᱤᱫ ᱧᱤᱫᱟᱹ ᱠᱚ ᱮᱱᱮᱡ-ᱟ ᱥᱮ ᱱᱚᱝᱠᱟ ᱚᱫᱷᱮᱠ ᱧᱤᱫᱟᱹ ᱥᱮᱼᱼ
ᱵᱟᱝ ᱢᱟᱱᱮ ᱯᱩᱨᱟᱹ ᱧᱤᱫᱟᱹ ᱫᱚ ᱮᱱᱮᱡ ᱫᱚ ᱥᱚᱢᱵᱷᱚᱵᱽ ᱫᱚ ᱵᱟᱝ ᱥᱚᱢᱵᱷᱚᱯ-ᱟ, ᱛᱚ ᱚᱱᱟ ᱞᱟᱹᱜᱤᱫ ᱟᱨᱠᱤ ᱡᱚᱛᱚᱠᱷᱚᱱ ᱜᱟᱱᱚᱜ-ᱟ ᱩᱱ ᱜᱷᱟᱹᱲᱤᱡ ᱜᱮ,
ᱪᱮᱠᱟ ᱞᱮᱠᱟᱼᱼ ᱟᱫᱚ ᱯᱟᱹᱦᱤᱞ ᱫᱚ ᱡᱟᱹᱱᱤᱡ ᱠᱚ ᱢᱤᱫ ᱧᱤᱫᱟᱹ ᱠᱚ ᱮᱱᱮᱡ ᱛᱟᱦᱮᱸᱜ ᱦᱮᱸ ᱵᱟᱝ?
ᱦᱩᱸ-ᱦᱩᱸ-ᱦᱩᱸ ᱦᱮᱸ ᱯᱟᱹᱦᱤᱞ ᱫᱚ ᱢᱚᱱᱮᱼᱼ ᱠᱟᱱᱟᱦ ᱢᱤᱫ ᱧᱤᱫᱟᱹ ᱠᱚ ᱮᱱᱮᱡ ᱟᱸᱜᱟ ᱠᱮᱭᱟ ᱟᱨᱠᱤ,
ᱦᱮᱸ ᱚᱱᱟ ᱠᱟᱛᱷᱟ ᱨᱮ ᱵᱟᱠᱚ ᱞᱟᱹᱭ ᱠᱟᱫᱟ ᱯᱮ ᱥᱤᱧ ᱯᱮ ᱧᱤᱫᱟᱹ ᱟᱨᱠᱤ ᱱᱚᱝᱠᱟ ᱠᱚ ᱞᱟᱹᱭᱼᱼ
ᱦᱮᱸ-ᱦᱮᱸ-ᱦᱮᱸ
ᱦᱩᱸ
ᱛᱚᱢᱠᱮᱫᱼᱼ
ᱟᱨ ᱛᱟᱦᱞᱮ ᱚᱱᱛᱮᱼᱼ ᱥᱟᱠᱨᱟᱛ ᱨᱮ ᱪᱮᱫ ᱡᱚᱢ ᱠᱚ ᱪᱮᱫ ᱠᱚ ᱦᱩᱭᱩᱜ ᱛᱟᱦᱮᱸᱫ? ᱪᱮᱫ ᱠᱚᱼᱼ
ᱦᱮᱸ ᱡᱚᱢ ᱠᱚ ᱢᱟᱱᱮᱼᱼ ᱡᱤᱞ ᱯᱤᱴᱷᱟᱹ ᱢᱮᱱᱟᱜ-ᱟ ᱜᱩᱲ ᱯᱤᱴᱷᱟᱹ ᱢᱮᱱᱟᱜ ᱦᱮᱸ-ᱦᱮᱸ-ᱦᱮᱸ ᱡᱤᱞ ᱠᱚᱼᱼ ᱥᱩᱠᱨᱤ ᱡᱤᱞ ᱢᱟᱥᱴ ᱟᱨᱠᱤ ᱥᱩᱠᱨᱤ ᱡᱤᱞ ᱫᱚ ᱛᱟᱦᱮᱸᱱ ᱜᱮᱭᱟ, ᱛᱟᱨ ᱥᱚᱝ-ᱜᱮ ᱥᱤᱢ, ᱡᱤᱞ ᱫᱚ ᱢᱮᱱᱟᱜ ᱜᱮᱭᱟ᱾ ᱟᱸ ᱜᱩᱨᱯᱤᱴᱷᱟᱹ ᱥᱮ ᱢᱟᱱᱮ ᱥᱤᱢ ᱡᱮᱹᱞ ᱜᱩᱨᱯᱤᱴᱳ ᱢᱟᱱᱮ ᱪᱮᱫ ᱤᱧ ᱞᱟᱹᱭᱟ, ᱱᱟᱱᱟᱱ ᱨᱚᱠᱚᱢᱟᱜ ᱟᱨᱠᱤ ᱾
ᱦᱮᱸ ᱢᱟ ᱱᱟᱱᱟ ᱦᱩᱱᱟᱹᱨ ᱟᱨᱠᱤ ᱡᱟᱦᱟᱸ ᱵᱚᱱ ᱞᱟᱹᱭᱟ ᱦᱮᱸ ᱱᱟᱱᱟᱦᱩᱱᱟᱹᱨ ᱪᱚ ᱾ ᱟ, ᱟᱞᱮ ᱥᱮᱫ ᱦᱚᱸ ᱚᱱᱠᱟ᱾
ᱟᱯᱮᱱᱚᱜ ᱚᱱᱛᱮ ᱫᱚ?
ᱚᱱᱠᱟ ᱜᱮ, ᱱᱟᱱᱟ ᱦᱩᱱᱟᱹᱨ ᱜᱩᱲ ᱯᱤᱴᱷᱟᱹ ᱠᱚᱻ ᱾ ᱮᱹᱻᱜ ᱡᱟᱦᱟᱸ ᱵᱚᱱ ᱞᱟᱹᱭᱮᱫ ᱥᱩᱱᱩᱢ ᱯᱤᱴᱷᱟᱹ ᱠᱚ᱾ ᱟ-ᱨ-ᱨ ᱾ ᱚᱱᱟ ᱥᱟᱶᱛᱮ ᱯᱤᱴᱷᱟᱹ ᱠᱚᱛᱚ ᱛᱟᱦᱮᱱ ᱠᱟᱱᱟ ᱜᱮᱭᱟ ᱯᱤᱴᱷᱟᱹ ᱞᱮᱴᱷᱚ ᱡᱟᱦᱟᱸᱵᱚᱱ ᱞᱟᱹᱭ ᱾
ᱟᱞᱮ ᱥᱮᱱ ᱦᱚᱸ ᱢᱟᱱᱮ ᱞᱮᱴᱚ ᱫᱚ ᱠᱚ ᱤᱥᱤᱱ ᱜᱮᱭᱟ ᱟᱨᱠᱤ ᱡᱮᱞ ᱞᱮᱴᱚ ᱟᱨᱠᱤ ᱢᱟᱱᱮ ᱚᱱᱟ ᱪᱷᱟᱸᱴ ᱛᱮ ᱾ ᱟᱼᱨ-ᱨᱜ ᱾
ᱮᱠᱟ-ᱞᱮᱹᱠ
ᱢᱟᱱᱮ, ᱟᱯᱮ ᱥᱮᱫ ᱵᱚᱡᱷᱟ ᱛᱩᱭ ᱠᱚ ᱦᱳᱭᱳᱜ ᱜᱮᱭᱟ ᱥᱮ?
ᱦᱮᱸ, ᱦᱩᱭᱩᱜ ᱜᱮᱭᱟ ᱪᱮᱫᱟᱜ ᱥᱮ ᱟᱵᱚᱣᱟᱜ ᱫᱚ ᱱᱚᱣᱟ ᱢᱟᱨᱟᱝ ᱡᱮᱹᱦᱮᱹᱛᱩ ᱯᱚᱨᱚᱵᱽ ᱠᱟᱱᱟ ᱥᱟᱠᱨᱟᱛ ᱟᱨᱠᱤ ᱱᱚᱣᱟ ᱥᱟᱠᱨᱟᱛ ᱨᱮᱫᱚ
ᱦᱮᱸ, ᱦᱮᱸ ᱾
ᱮᱸᱻᱻ, ᱡᱚᱛᱚ ᱞᱮᱠᱟᱱᱟᱜ ᱜᱮ ᱡᱚᱢ ᱠᱟᱛᱮ ᱠᱚ ᱧᱮᱞ ᱫᱚᱠᱚ ᱧᱮᱞᱟ ᱟᱨᱠᱤ ᱾ ᱯᱟᱹᱦᱤᱞ ᱦᱚᱭᱛᱚ ᱚᱱᱠᱟ ᱠᱚ ᱞᱟᱹᱭ ᱟᱠᱟᱫᱟ ᱛᱚ ᱱᱚᱣᱟ ᱨᱮᱫᱚ ᱢᱟᱱᱮ ᱡᱚᱛᱚ ᱦᱚᱲᱟᱜ ᱢᱟᱱᱮ ᱠᱩᱲᱟᱹᱜ ᱟᱥ ᱥᱮ ᱱᱚᱝᱠᱟ ᱢᱤᱫ ᱴᱟᱝ ᱠᱟᱛᱷ ᱛᱟᱦᱮᱱᱟ ᱟᱨᱠᱤ ᱟᱵᱚᱣᱟᱜ ᱥᱟᱠᱨᱟᱛ ᱨᱮᱫᱚ ᱟᱨᱠᱤ ᱡᱚᱛᱚ ᱦᱚᱲ
ᱯᱨᱚᱡᱷᱟᱛᱤ ᱢᱟᱱᱮ ᱠᱩᱲᱤ ᱭᱟᱜ ᱦᱚᱸ ᱦᱳᱭᱳᱜᱼᱟ ᱠᱚᱲᱟᱣ ᱟᱜ ᱦᱚᱸ ᱦᱳᱭᱳᱜᱼᱟ ᱠᱚᱲᱟ ᱫᱚ ᱵᱚᱭ ᱛᱩᱭ ᱠᱟᱛᱮᱜ ᱢᱟᱱᱮ ᱜᱷᱩᱢ ᱢᱟᱱᱮ ᱜᱷᱚᱲᱟ ᱠᱟᱛᱮ ᱠᱚ ᱤᱫᱤᱭᱮᱭᱟ ᱟᱨᱠᱤ ᱾ ᱢᱟᱺᱡᱷᱤ ᱵᱟᱠᱚᱞ ᱵᱟᱠᱚᱞ ᱛᱮ ᱮᱱᱮᱡ ᱮᱱᱮᱡ ᱛᱮ ᱟᱨ ᱠᱩᱲᱤ ᱞᱟᱹᱜᱤᱫ ᱫᱚ ᱯᱨᱟᱭᱤᱡᱽ ᱛᱟᱦᱮᱱᱟ, ᱯᱨᱚᱛᱷᱚᱢ ᱯᱨᱟᱭᱤᱡᱽ ᱢᱟᱱᱮ ᱯᱳᱭᱞᱳ ᱯᱨᱟᱭᱤᱡᱽ ᱫᱚ ᱥᱟᱵ ᱠᱟᱜ ᱢᱮ ᱯᱟᱹᱧᱪᱤ ᱜᱮᱸᱫᱟᱜ ᱠᱚ ᱛᱟᱦᱮᱱᱟ᱾ ᱢᱟᱱᱮ ᱱᱟᱱᱟ ᱦᱩᱱᱟᱹᱨ ᱟᱨᱠᱤ ᱢᱟᱱᱮ ᱛᱷᱟᱨᱰ -ᱼ ᱦᱮᱸ, ᱯᱳᱭᱞᱳ ᱛᱟᱯᱚᱨ ᱫᱚᱥᱨᱟ ᱾ ᱛᱮᱥᱨᱟ ᱫᱷᱟᱹᱨᱤᱡ ᱟᱨᱠᱤ ᱾
ᱩᱺ ᱾
ᱥᱤᱨᱯᱟᱹ ᱠᱚ ᱛᱟᱦᱮᱸᱱᱟ ᱟᱨᱠᱤ ᱾
ᱮᱠᱟᱞ ᱮᱠᱟᱞ ᱱᱚᱣᱟ ᱠᱚ ᱥᱤᱨᱯᱟᱹ ᱠᱚ ᱛᱟᱦᱮᱸ ᱞᱮᱱᱠᱷᱟᱱ ᱟᱨᱦᱚᱸ ᱱᱚᱣᱟ ᱧᱮᱞᱛᱮ ᱟ ᱨᱚᱠᱚ, ᱢᱟᱱᱮ, ᱟᱨᱦᱚᱸ ᱫᱚᱥᱟᱨ ᱥᱮᱨᱢᱟ ᱥᱮ, ᱩᱺ ᱾
ᱱᱚᱣᱟ ᱥᱤᱨᱯᱟᱹ ᱠᱚ ᱢᱟᱱᱮ ᱟᱞᱮ ᱢᱟᱱᱮ ᱪᱮᱫ ᱞᱟᱹᱭᱟ? ᱡᱟᱦᱟᱸ ᱛᱤᱱᱟᱹᱜ ᱞᱮ ᱫᱟᱲᱮᱹᱭᱟᱜ ᱩᱱᱟᱹᱜ ᱞᱮ ᱩᱱᱟᱹᱜ ᱞᱮ ᱮᱢ ᱢᱟᱱᱮ ᱮᱢᱟᱞᱮ ᱟᱨᱠᱤ ᱾ ᱢᱟᱱᱮ ᱱᱳᱠ ᱠᱟᱱᱟᱜ ᱠᱷᱮᱞ ᱠᱚ
ᱠᱟ ᱱᱚᱣᱟ ᱠᱚ ᱥᱤᱨᱯᱟᱹ ᱠᱚ ᱮᱢ ᱞᱮᱠᱷᱟᱱ ᱪᱮᱫᱟᱜ ᱥᱮ ᱟᱨᱚ ᱢᱟᱱᱮ, ᱱᱚᱣᱟ ᱥᱳᱨ ᱥᱳᱯᱳᱨ ᱡᱚᱛᱚ ᱜᱩᱞᱟᱹ ᱟᱛ ᱛᱳ ᱠᱚ ᱦᱮᱱᱟᱜ-ᱟ ᱟᱨᱠᱤ ᱢᱟᱱᱮ ᱩᱱᱠᱩ ᱦᱮᱡ ᱠᱟᱛᱮ ᱡᱩᱫᱤ ᱢᱤᱫᱴᱟᱝ ᱟᱫᱚ ᱚᱴᱳᱢᱮᱴ ᱢᱟᱱᱮ ᱟᱡ ᱟᱡ ᱛᱮᱜᱮ ᱱᱚᱣᱟ ᱫᱚ ᱢᱤᱫᱴᱟᱝ ᱤᱭᱟᱹ ᱞᱮᱠᱟ ᱢᱟᱱᱮ ᱯᱚᱨᱚᱵᱽ ᱞᱮᱠᱟ ᱦᱳᱭᱳᱜ-ᱟ ᱟᱨᱠᱤ ᱾
ᱦᱩᱸ ᱦᱩᱸ ᱟ-ᱨ-ᱩᱸᱦ ᱾ ᱟᱹᱰᱤ ᱩᱛᱟᱹᱨ ᱦᱚᱲ ᱠᱚ ᱡᱟᱣᱨᱟᱜ-ᱟ ᱮᱱᱮᱡ ᱥᱮᱹᱨᱮᱹᱧ ᱢᱟ ᱦᱳᱭᱳᱜ ᱜᱮᱭᱟ ᱾
ᱦᱚᱸ ᱾ ᱦᱮᱸ ᱱᱚᱣᱟ ᱠᱚᱛᱚ ᱫᱚᱨᱠᱟᱨ ᱤᱭᱟᱹ ᱮᱠᱟᱞ ᱜᱮ ᱞᱟᱹᱠᱛᱤ ᱦᱮᱱᱟᱜ-ᱟ ᱟᱨᱠᱤ ᱾ ᱟᱵᱚᱣᱟᱜ ᱥᱚᱢᱟᱡᱽ ᱞᱟᱹᱜᱤᱫ ᱥᱮ ᱦᱟᱯᱮᱱ ᱫᱤᱱ ᱞᱟᱹᱜᱤᱫ ᱥᱮ, ᱪᱮᱫᱟᱜ ᱥᱮ ᱢᱤᱫᱴᱟᱝ ᱥᱳᱥᱟᱭ ᱤᱴᱤ ᱥᱮ ᱥᱚᱢᱟᱡᱽ ᱵᱟᱧᱪᱟᱣ ᱠᱚᱨᱛᱮ ᱜᱮᱞᱮ ᱱᱚᱣᱟ ᱠᱚ ᱞᱤᱭᱮ ᱜᱮᱛᱚᱭᱼᱼ ᱤᱭᱟᱹ ᱫᱚᱦᱚᱭᱟ ᱥᱮ ᱡᱤᱭᱟᱹᱲ ᱫᱚᱦᱚᱭᱟ ᱟᱨᱠᱤ ᱾ ᱠᱟᱸᱜᱼᱼ
ᱦᱮᱸ ᱦᱮᱸ, ᱚᱱᱟᱜᱮ ᱟᱨᱼᱼ ᱦᱩᱸ ᱛᱟᱨᱯᱚᱨᱮᱨ ᱫᱤᱱ ᱢᱟᱱᱮ ᱛᱟᱨᱯᱚᱨᱮᱨ ᱫᱤᱱ, ᱪᱮᱫ ᱦᱩᱭᱩᱜ ᱜᱮᱭᱟ ᱟᱯᱮ ᱥᱮᱫ? ᱵᱚᱡᱷᱟ ᱛᱩᱭ ᱾
ᱦᱮᱸ ᱵᱚᱡᱷᱟ ᱛᱩᱧ ᱦᱩᱭᱩᱜ ᱜᱮᱭᱟ, ᱟᱫᱚ ᱟᱞᱮ ᱥᱮᱫ ᱫᱚ ᱱᱩᱠᱩ ᱛᱤᱨᱞᱟᱹ ᱠᱚᱣᱟᱜ ᱫᱚᱼᱼ ᱟᱹᱰᱤ ᱡᱟᱭᱜᱟ ᱨᱮᱫᱚ ᱵᱟᱝ ᱦᱩᱭᱩᱜ-ᱟ ᱟᱨᱠᱤ ᱟᱫᱚ ᱾ ᱠᱚᱲᱟ ᱜᱮ ᱜᱤᱫᱽᱨᱟᱹ ᱠᱚᱣᱟᱜ ᱫᱚ ᱦᱩᱭᱩᱜ ᱜᱮᱭᱟ ᱟᱨᱠᱤ ᱾ ᱟᱫᱚ ᱦᱮᱸ ᱡᱟᱦᱟᱸ ᱱᱚᱣᱟᱧ ᱟᱸᱡᱚᱢ ᱠᱮᱫᱟ ᱱᱚᱣᱟ ᱢᱤᱫᱴᱟᱝ ᱟᱹᱰᱤ ᱢᱟᱨᱟᱝ, ᱢᱤᱫᱴᱟᱝ ᱤᱧᱦᱚᱸ ᱢᱚᱱᱮᱨᱮ ᱠᱟᱹᱴᱤᱡᱼᱼ ᱤᱭᱟᱹᱧ ᱵᱩᱡᱷᱟᱹᱣ ᱠᱮᱫᱟ ᱟᱨᱠᱤ ᱟᱹᱰᱤ ᱢᱚᱸᱡᱽ ᱤᱧ ᱵᱩᱡᱷᱟᱹᱣ ᱠᱮᱫᱟ ᱡᱮ ᱠᱩᱲᱤ ᱜᱤᱫᱽᱨᱟᱹ ᱦᱚᱸ ᱱᱚᱣᱟᱼᱼ ᱥᱟᱠᱨᱟᱛ ᱠᱚᱨᱮ ᱦᱩᱭᱩᱜ ᱠᱟᱱᱟ ᱾
ᱨᱮ ᱦᱚᱸ ᱮᱢ ᱜᱟᱱᱚᱜ ᱜᱮᱭᱟ, ᱦᱩᱸᱼᱼ ᱟᱨ ᱢᱟᱱᱮ ᱟᱯ ᱟᱯᱮ ᱦᱚᱸ ᱢᱟᱱᱮ ᱪᱮᱫ ᱞᱟᱹᱭᱟ ᱾ ᱟᱯᱮ ᱦᱚᱸ ᱢᱟᱱᱮ ᱢᱤᱫᱴᱟᱝ ᱜᱟᱶᱛᱟ ᱛᱮ ᱮᱢ ᱨᱮᱱᱟᱜ ᱱᱚᱝᱠᱟ ᱠᱷᱮᱞ ᱮᱢ ᱨᱮᱱᱟᱜ ᱪᱮᱥᱴᱟᱭ ᱯᱮ ᱾ ᱡᱟᱛᱮ, ᱠᱩᱲᱤ ᱜᱤᱫᱽᱨᱟᱹ ᱦᱚᱸ ᱠᱚ ᱠᱷᱮᱞ ᱫᱟᱲᱮᱭᱟᱜ ᱢᱟ ᱾ ᱵᱩᱡᱷᱟ ᱛᱩᱧ ᱞᱮᱠᱟᱱᱟᱜ ᱠᱷᱮᱞ ᱾ ᱟᱨ ᱠᱩᱲᱤ ᱜᱤᱫᱽᱨᱟᱹ ᱦᱚᱸᱠᱚ ᱠᱷᱮᱞ ᱫᱟᱲᱮᱭᱟᱜ ᱠᱟᱱᱟ ᱾ ᱢᱟᱱᱮ ᱡᱷᱟᱜ ᱫᱟᱲᱮᱭᱟᱜ ᱠᱟᱱᱟ ᱠᱚ, ᱡᱮ ᱱᱩᱝ ᱱᱩᱝᱼᱼ ᱱᱚᱝᱠᱟ ᱫᱚ ᱵᱟᱝ ᱮᱠᱟᱞ ᱜᱮ ᱵᱟᱠᱚ ᱫᱟᱲᱮᱭᱟᱜ ᱠᱟᱱᱟ, ᱡᱟᱜ ᱫᱟᱲᱮᱭᱟᱜ ᱠᱟᱱᱟ ᱠᱚ ᱮᱵᱚᱝᱼᱼ ᱢᱟᱱᱮ ᱯᱨᱟᱭᱤᱡᱽ ᱠᱚ ᱥᱚᱨᱤ ᱥᱤᱞᱯᱟᱹᱼᱼ ᱥᱤᱨᱯᱟᱹ ᱠᱚ ᱦᱟᱢᱮᱴᱮᱫ ᱜᱮᱭᱟ ᱠᱚ ᱾
ᱮᱠᱟᱞᱮ ᱟᱨ ᱱᱚᱣᱟ ᱠᱷᱟᱱ ᱫᱚ ᱟᱠᱚᱣᱟᱜ ᱢᱚᱱᱮ ᱨᱮᱦᱚᱸ ᱢᱤᱫᱴᱟᱝᱼᱼ ᱴᱟ ᱵᱷᱟᱜᱤ ᱢᱤᱫᱴᱟᱝᱼᱼ ᱤᱭᱟᱹ ᱢᱤᱫᱴᱟᱝ ᱛᱤᱜᱩᱱ ᱛᱟᱠᱚᱣᱟ ᱟᱨᱠᱤ ᱤᱪᱪᱷᱟᱹ ᱡᱟᱦᱟᱸ ᱵᱚᱱ, ᱦᱩᱸᱼᱼ ᱡᱮ ᱵᱟᱝ, ᱢᱤᱫᱴᱟᱝᱼᱼ
ᱛᱤᱥᱨᱟ ᱫᱤᱱ ᱫᱚᱯᱮ ᱪᱤᱠᱟᱭ ᱜᱮᱭᱟ? ᱫᱚᱥᱟᱨ ᱫᱤᱱ ᱫᱚ ᱵᱚᱻᱚ, ᱵᱚᱡᱷᱟ ᱛᱩᱧ ᱦᱩᱭᱱᱟ, ᱞᱟᱹᱭᱢᱮ ᱾ ᱟᱡᱚᱢ ᱫᱟᱹᱧᱼᱼ
ᱛᱤᱥᱨᱟ ᱫᱤᱱ ᱫᱚ ᱚᱱᱮ ᱡᱟᱦᱟᱸ ᱵᱚᱱ ᱞᱟᱹᱭᱮᱫᱟ ᱟᱹᱛᱩ ᱟᱹᱛᱩ ᱠᱟᱹᱴᱤᱡ ᱚᱱᱮ, ᱡᱟᱞᱮ ᱞᱮᱠᱟ ᱥᱮ ᱪᱮᱫᱠᱟ ᱵᱟᱠᱚ ᱞᱟᱹᱭᱟ ᱾ ᱚᱱᱟ ᱦᱩᱭᱩᱜ ᱜᱮᱭᱟ ᱟᱨᱠᱤ, ᱠᱟᱨᱚᱱᱼᱼ
ᱟᱞᱮᱴᱷᱮᱱ ᱫᱚ ᱟᱞ ᱟᱞᱮᱴᱷᱮᱱ ᱫᱚ ᱱᱚᱱ ᱱᱚᱰᱮᱼᱼ ᱛᱮᱞᱠᱩᱯᱤ ᱜᱚᱭ ᱜᱷᱟᱴ ᱢᱮ ᱢᱮᱱᱟᱜᱼᱟ ᱾ ᱟᱞᱮ ᱡᱮᱦᱮᱛᱩ ᱫᱟᱢᱳᱫᱚᱨ ᱱᱟᱹᱭ ᱫᱷᱟᱨᱮ ᱨᱮᱱ ᱦᱚᱲ ᱠᱟᱱᱟᱞᱮ ᱾ ᱛᱮᱞᱠᱩᱯᱤ ᱱᱟᱹᱭ ᱜᱚᱭᱜᱷᱟᱴ ᱢᱮᱱᱟᱜᱼᱟ ᱦᱮᱸ ᱦᱮᱸ ᱛᱚᱠᱷᱚᱱ, ᱢᱟᱱᱮᱼᱼ ᱦᱩᱭᱩᱜ ᱜᱮᱭᱟ ᱟᱨ ᱟᱨᱠᱤ ᱢᱟᱱᱮ ᱯᱨᱚᱛᱷᱚᱢᱼᱼ ᱥᱮᱨᱢᱟ ᱨᱮᱱᱟᱜ ᱥᱩᱨᱩ ᱟᱨᱠᱤ ᱱᱟᱣᱟ ᱥᱮᱨᱢᱟ, ᱛᱚ ᱚᱱ ᱚᱸᱰᱮ ᱪᱟᱞᱟᱣ ᱠᱟᱛᱮᱫᱼᱼ ᱢᱟᱱᱮ, ᱢᱟᱱᱮ ᱪᱮᱫ ᱤᱧ ᱞᱟᱹᱭᱟ ᱚᱱᱟ, ᱚᱱᱟᱼᱼ
ᱛᱚ ᱢᱟᱱᱟᱣᱟ ᱟᱨᱠᱤ ᱚᱸᱰᱮ ᱪᱟᱞᱟᱣ ᱠᱟᱛᱮ ᱦᱮᱸᱥᱮ ᱾
ᱦᱮᱸ ᱢᱟᱱᱟᱣᱟᱞᱮ ᱪᱟᱞᱟᱣ ᱠᱟᱛᱮ ᱾
ᱚᱸ ᱦᱮᱸ ᱚᱱᱟ ᱠᱚᱛᱮ ᱡᱩᱫᱤ ᱚᱱᱟ ᱥᱩᱨ ᱨᱮ ᱛᱟᱸᱦᱮᱱᱟ ᱚᱱᱟ ᱠᱚ ᱡᱟᱭᱜᱟ ᱨᱮ ᱪᱟᱞᱟᱣ ᱠᱟᱛᱮ ᱢᱟᱱᱟᱣ ᱞᱮᱠᱷᱟᱱ ᱛᱚ ᱟᱹᱰᱤ ᱢᱚᱸᱡᱽ ᱜᱮ ᱦᱩᱭᱩᱜᱼᱟ ᱾ ᱠᱤ ᱚᱱᱟ ᱧᱮᱞᱛᱮ ᱟᱨᱚ ᱦᱚᱲ ᱠᱚ ᱪᱟᱞᱟᱜᱼᱟ ᱟᱨᱠᱤ ᱥᱮᱼᱼ ᱢᱤᱫᱴᱟᱝ ᱡᱷᱚᱛᱚ ᱦᱚᱲ ᱢᱤᱫ ᱥᱟᱶᱛᱮ ᱚᱸᱰᱮ ᱧᱟᱯᱟᱢ ᱠᱟᱛᱮᱫ ᱢᱤᱫᱴᱟᱝ ᱟᱹᱰᱤᱼᱼ ᱟᱨ ᱢᱤᱫᱴᱟᱝ ᱵᱷᱟᱜᱮ ᱢᱤᱫᱴᱟᱝ ᱢᱚᱱᱮᱨᱮ ᱢᱤᱫᱴᱟᱝ ᱫᱤᱞ ᱫᱟᱲᱮ ᱦᱤᱡᱩᱜᱼᱟ ᱟᱨᱠᱤ ᱡᱮᱼᱼ
ᱦᱮᱸ ᱡᱮᱦᱮᱛᱩ ᱢᱟᱱᱮ ᱱᱟᱣᱟ ᱵᱚᱪᱷᱚᱨ ᱟᱨᱠᱤ ᱢᱟᱱᱮ ᱥᱟᱱᱛᱟᱞ ᱠᱚᱣᱟᱜᱼᱼ ᱱᱟᱣᱟ ᱵᱚᱪᱷᱚᱨ ᱛᱚ ᱚᱱᱟ ᱞᱟᱹᱜᱤᱫ ᱟᱹᱰᱤ ᱦᱚᱲ ᱱᱚᱭᱨᱮ ᱛᱳᱯᱩ ᱮᱢᱼᱼ ᱱᱚᱭ ᱨᱮ ᱛᱳᱯᱳ ᱠᱟᱛᱮ ᱢᱟᱱᱮ ᱟᱠᱼᱼ ᱟᱠᱚᱨᱮᱱ ᱯᱩᱨᱠᱷᱚ ᱠᱚᱣᱟᱜ ᱢᱟᱱᱮ ᱧᱩᱛᱩᱢ ᱛᱮᱼᱼ ᱢᱟᱱᱮ ᱵᱚᱸᱜᱟ ᱴᱚᱠᱟᱜ ᱟᱠᱚ ᱟᱨᱠᱤ ᱦᱮᱸ ᱦᱮᱸ ᱵᱚᱸᱜᱟ ᱴᱚᱠᱟᱜ ᱟᱠᱚ᱾
ᱮᱠᱟᱞ
ᱦᱮᱸ ᱛᱟᱨᱯᱚᱨ ᱮᱱᱮᱡ ᱥᱮᱨᱮᱧ ᱦᱮᱸ ᱮᱱᱮᱡ ᱥᱮᱨᱮᱧ ᱡᱚᱢᱧᱩ ᱫᱚ ᱛᱮᱦᱮᱱ ᱜᱮᱭᱟ᱾
ᱮᱠᱟᱞ᱾
ᱦᱩᱸ ᱞᱟᱹᱭ ᱵᱤᱱ,
ᱛᱟᱦᱚᱞᱮ ᱚᱱᱟ ᱠᱚ ᱢᱟᱱᱮ ᱢᱟᱱᱮᱼᱼ ᱥᱟᱨᱟ ᱵᱚᱪᱷᱚᱨ ᱜᱮ ᱯᱨᱚᱛᱛᱮᱠ ᱵᱚᱪᱷᱚᱨ ᱜᱮ ᱦᱩᱭᱩᱜ ᱪᱟᱞᱟᱜᱼᱟ ᱦᱮ ᱵᱟᱝ ᱚᱱᱟ ᱠᱚᱫᱚᱯᱮ ᱢᱟᱱᱟᱣ ᱜᱮᱭᱟ ᱟᱨᱠᱤ ᱢᱟᱱᱮᱼᱼ
ᱦᱮᱸ ᱦᱮᱸ ᱦᱮᱸ ᱵᱚᱞᱮ, ᱯᱨᱚᱛᱛᱮᱠ ᱵᱚᱪᱷᱚᱨ ᱢᱟᱱᱟᱣ ᱦᱩᱭᱩᱜ ᱜᱮᱭᱟ ᱢᱟᱱᱮ ᱱᱚᱝᱠᱟ ᱜᱮ ᱟᱨᱠᱤ᱾
ᱦᱩᱸ ᱦᱮᱸ ᱟᱫᱚ ᱱᱚᱣᱟ ᱠᱚ ᱡᱩᱫᱤ ᱚᱱᱠᱟ ᱯᱨᱚᱛᱛᱮᱠ ᱥᱮᱨᱢᱟᱼᱼ ᱥᱮ ᱡᱚᱛᱚ ᱥᱮᱨᱢᱟ ᱜᱮ ᱡᱩᱫᱤ ᱢᱟᱱᱟᱣ ᱤᱫᱤ ᱜᱟᱱᱚᱜᱼᱟ ᱟᱨᱠᱤ ᱛᱟᱦᱚᱞᱮ ᱥᱮᱵᱚᱱ ᱢᱟᱱᱟᱣ ᱫᱟᱲᱮᱭᱟᱜᱼᱟ ᱟᱨᱚᱼᱼ ᱮᱴᱟᱜ ᱮᱴᱟᱜ ᱡᱟᱭᱜᱟ ᱨᱮ ᱚᱱᱟ ᱠᱚ ᱧᱮᱞ ᱠᱟᱛᱮᱫ ᱟᱨᱚ ᱢᱤᱫᱴᱟᱝ ᱢᱚᱱᱮᱨᱮ ᱟᱨᱚ ᱫᱤᱞ ᱫᱟᱲᱮ ᱠᱚ ᱵᱩᱡᱷᱟᱹᱣᱟ ᱟᱨᱠᱤ᱾ ᱡᱮ ᱵᱟᱝ ᱱᱚᱝᱠᱟ ᱜᱮ ᱜᱚᱴᱟ ᱡᱟᱭᱜᱟ ᱨᱮ ᱦᱩᱭ ᱞᱮᱱᱠᱷᱟᱱ ᱢᱚᱱᱮ ᱦᱚᱪᱮ ᱟᱨᱚ ᱢᱚᱸᱡᱽ ᱦᱩᱭᱩᱜᱼᱟ ᱟᱨᱠᱤ ᱥᱮᱼᱼ
ᱦᱩᱸ ᱦᱩᱸ ᱦᱩᱸ ᱢᱟᱱᱮ ᱪᱮᱫ ᱞᱟᱹᱭᱟ ᱯᱚᱭᱞᱟ ᱢᱟᱜᱽ ᱨᱮ ᱼᱼ ᱢᱟᱱᱮ ᱜᱚᱴᱟ ᱫᱤᱥᱚᱢ ᱨᱮᱱ ᱦᱚᱲ ᱠᱚ ᱦᱮᱜ ᱠᱮ ᱱᱚᱸᱰᱮ᱾ ᱢᱟᱱᱮ ᱥᱟᱵ ᱠᱟᱜ ᱢᱮ ᱦᱟᱱᱮᱼᱼ ᱵᱳᱲ ᱯᱟᱛᱟ ᱞᱮᱠᱟ ᱞᱩᱜᱩᱵᱩᱨᱩ ᱜᱷᱟᱱᱴᱟ ᱵᱟᱲᱮ ᱚᱱᱮᱼᱼ ᱵᱚᱸᱜᱟ ᱞᱮᱠᱟ ᱢᱟᱱᱮ ᱜᱚᱴᱟ ᱫᱤᱥᱚᱢ ᱠᱷᱚᱱ ᱦᱚᱲ ᱠᱚ ᱦᱤᱡᱩᱜ ᱜᱮᱭᱟ᱾
ᱠᱟ ᱞᱮᱠᱟ ᱦᱮᱸᱛᱚ ᱫᱚᱨᱠᱟᱨ ᱠᱟᱱᱟ ᱱᱚᱣᱟ ᱢᱤᱫᱴᱮᱱ ᱢᱤᱫ ᱥᱟᱶᱛᱮ ᱡᱚᱛᱚ ᱦᱚᱲ ᱧᱟᱯᱟᱢᱟ ᱡᱩᱫᱤ ᱱᱚᱝᱠᱟ ᱯᱟᱹᱦᱤᱞ ᱠᱷᱚᱱ᱾ ᱚᱱᱟ ᱫᱚ ᱱᱚᱣᱟ ᱡᱟᱦᱟᱸ ᱚᱱᱟ ᱜᱷᱟᱴᱮᱢ ᱞᱟᱹᱭ ᱠᱮᱫᱟ ᱛᱤᱞᱠᱩᱼᱼ ᱜᱷᱟᱴ ᱫᱚ ᱢᱤᱫᱴᱟᱝ ᱟᱹᱰᱤ ᱧᱩᱛᱩᱢᱟᱱ ᱡᱟᱭᱜᱟ ᱛᱚ ᱦᱚᱸᱼᱼ ᱢᱟᱱᱮ ᱦᱟᱱᱛᱮ ᱡᱟᱹᱱᱤᱡ ᱡᱷᱟᱲᱠᱷᱚᱸᱰ ᱠᱷᱚᱱ ᱦᱚᱸ ᱦᱚᱭᱛᱳ ᱠᱚ ᱦᱤᱡᱩᱜ ᱜᱮᱭᱟ ᱦᱮᱸ ᱵᱟᱝ?
ᱦᱮᱸ ᱦᱮᱸ ᱦᱮᱸ ᱢᱟᱱᱮᱼᱼ ᱦᱚᱲᱟᱜ ᱫᱚ ᱟᱨᱠᱤ ᱛᱮᱞᱠᱩᱯᱤ ᱜᱳᱭᱜᱷᱟᱴ ᱢᱟᱱᱮ ᱥᱟᱶᱼᱼ ᱥᱟᱱᱛᱟᱲᱟᱜ ᱫᱚ ᱚᱱᱟ ᱞᱟᱹᱜᱤᱫ ᱜᱮ ᱢᱟᱱᱮ ᱡᱷᱚᱛᱚᱼᱼ ᱛᱚ ᱦᱚᱲᱠᱚ ᱦᱤᱡᱩᱜ ᱜᱮᱭᱟ ᱟᱨᱠᱤ ᱢᱟᱱᱮ ᱯᱩᱨᱠᱷᱟᱹ ᱠᱚᱣᱟᱜ ᱤᱧ ᱧᱩᱛᱩᱢ ᱛᱮ ᱵᱚᱸᱜᱟ ᱟᱨᱠᱤ, ᱛᱳᱯᱳ ᱥᱟᱯᱷᱟ ᱠᱟᱛᱮ ᱥᱮᱛᱟᱜ ᱯᱟᱭᱟᱨ ᱨᱮ,
ᱮᱠᱟᱞ ᱮᱠᱟᱞ ᱛᱟ ᱚᱱᱟ ᱚᱠᱛᱚ ᱨᱮᱛᱚ ᱫᱚᱢᱮ ᱠᱚ ᱦᱚᱲᱚᱜ ᱼᱟ ᱛᱚ ᱚᱸᱰᱮ ᱦᱚᱲ᱾
ᱦᱮᱸ ᱦᱮᱸ ᱦᱮᱸ ᱫᱚᱢᱮ ᱠᱚ ᱦᱚᱲᱚᱜᱼᱟ ᱢᱟᱱᱮᱼᱼ ᱦᱮᱸ ᱞᱟᱹᱭ ᱢᱮᱭ ᱥᱟᱱᱛᱟᱲ ᱯᱟᱛᱟ ᱞᱤᱠᱟ ᱢᱟᱱᱮᱼᱼ ᱪᱮᱫ ᱤᱧ ᱞᱟᱹᱭᱟ ᱯᱟᱛᱟ ᱠᱷᱚᱱ ᱦᱚᱸ ᱡᱟᱹᱥᱛᱤ ᱦᱚᱲ ᱾
ᱡᱟᱹᱥᱛᱤ ᱦᱚᱲ ᱠᱚ ᱜᱚᱸᱰᱟ ᱚᱱᱟ
ᱦᱮᱸ ᱦᱮᱸ ᱦᱮᱸ ᱟᱨ ᱦᱮᱸ ᱞᱟᱹᱭ ᱢᱤ? ᱩᱱ ᱚᱱᱟ ᱫᱚ ᱪᱮᱫ ᱤᱧ ᱞᱟᱹᱭᱟ ᱯᱚᱛᱷᱚᱢ ᱢᱟᱱᱮ ᱦᱚᱲ ᱥᱟᱱᱛᱟᱞ ᱥᱟᱱᱛᱟᱲᱟᱜ ᱦᱮᱸ ᱥᱟᱱᱛᱟᱲᱟᱜ ᱡᱮᱦᱮᱛᱩ ᱢᱟᱱᱮ ᱱᱟᱣᱟ ᱵᱚᱪᱷᱚᱨ ᱠᱟᱱ ᱛᱟᱠᱚᱣᱟ ᱱᱟᱣᱟ ᱵᱚᱸᱜᱟ ᱠᱟᱱ ᱛᱟᱠᱚᱣᱟ ᱱᱟᱣᱟ ᱥᱮᱨᱢᱟ ᱛᱳ ᱚᱱᱟ ᱞᱟᱹᱜᱤᱫ ᱛᱮ ᱯᱚᱭᱞᱟ ᱢᱟᱜᱽ ᱾
ᱦᱩᱸ ᱦᱮᱸ ᱾
ᱛᱳ ᱟᱵ ᱟᱵᱤᱱᱟᱜ ᱦᱚᱸ ᱱᱮᱣᱛᱟᱹ ᱛᱟᱦᱮᱸᱱᱟ ᱢᱟᱱᱮ ᱱᱚᱣᱟ ᱵᱚᱪᱷᱚᱨ ᱵᱟᱝ ᱠᱟᱱᱟ ᱨᱮᱦᱚᱸ ᱥᱟᱢᱱᱮ ᱵᱚᱪᱷᱚᱨ ᱵᱤᱱ ᱦᱤᱡᱩᱜᱼᱟ ᱾ ᱧᱮᱞ ᱤᱫᱤᱭᱟᱵᱤᱱ ᱾ ᱪᱮᱫ ᱞᱮᱠᱟ ᱦᱳᱭᱳᱜ ᱜᱮᱭᱟ?
ᱦᱮᱸ ᱦᱮᱸ ᱚᱠᱛᱚ ᱠᱚ ᱡᱩᱫᱤ ᱧᱟᱢᱚᱜᱼᱟ ᱪᱟᱞᱟᱣ ᱦᱩᱭᱩᱜᱼᱟ ᱚᱵᱚᱥᱳᱭ ᱾
ᱦᱩᱸ ᱦᱩᱸ ᱾
ᱮᱠᱟᱞᱥ ᱟᱨ ᱱᱚᱛᱮ ᱦᱚᱸ ᱟᱞᱮ ᱥᱮᱫ ᱡᱮᱢᱚᱱ ᱱᱚᱛᱮ ᱦᱩᱭᱩᱜ ᱜᱮᱭᱟ ᱯᱚᱨᱚᱵᱽ ᱵᱚᱞᱛᱮ ᱱᱚᱛᱮ ᱵᱚᱲᱚ ᱟᱜ ᱾ ᱚᱱᱮ ᱯᱟᱴᱟᱵᱤᱸᱫᱟᱹ ᱟᱸᱡᱚᱢ ᱠᱟᱫᱟᱯᱮ?
ᱦᱮᱸ ᱦᱮᱸ ᱦᱮᱸ ᱯᱟᱛᱟ ᱵᱤᱱᱫᱟᱹ ᱾
ᱱᱚᱛᱮ ᱫᱚ ᱚᱱᱟ ᱫᱚ ᱢᱟᱱᱮ ᱱᱚᱣᱟ ᱫᱚ ᱟᱱᱮ ᱪᱮᱫ ᱵᱚᱱ ᱞᱟᱹᱭᱫᱟ ᱫᱟᱸᱥᱟᱭ ᱫᱟᱸᱥᱟᱭ ᱵᱚᱸᱜᱟ ᱦᱩᱭᱩᱜᱼᱟ ᱟᱨᱠᱤ ᱚᱱᱟ ᱫᱚ ᱾
ᱦᱮᱸ ᱦᱮᱸ ᱦᱮᱸ ᱦᱮᱸ ᱫᱟᱸᱥᱟᱭ ᱵᱮᱸᱜᱟ ᱾
ᱦᱩᱸ ᱾
ᱯᱟᱛᱟ ᱵᱤᱫᱟᱹᱧ ᱥᱮᱱ ᱞᱮᱱᱟ ᱢᱤᱫ ᱫᱷᱟᱣ ᱾ ᱛᱳ ᱧᱮᱞ ᱠᱟᱛᱮᱜ ᱟᱹᱰᱤ ᱨᱟᱹᱥᱠᱟᱹᱧ ᱵᱩᱡᱷᱟᱹᱣ ᱠᱮᱜᱼᱟ ᱡᱮ ᱞᱩᱱᱟᱹᱜ ᱧᱩᱛᱩᱢ ᱢᱟᱱᱮ ᱧᱩ ᱧᱩᱛᱩᱢ ᱠᱟᱫᱟᱭ ᱟᱨᱠᱤ ᱜᱚᱴᱟ ᱫᱮᱥ ᱫᱤᱥᱚᱢ ᱨᱮᱱ ᱦᱚᱲ ᱠᱚ ᱦᱤᱡᱩᱜ ᱜᱮᱭᱟ ᱟᱨᱠᱤ ᱾ ᱢᱟᱱᱮ ᱡᱷᱟᱲᱠᱷᱚᱸᱱ, ᱟᱥᱟᱢ, ᱵᱮᱝᱜᱚᱞ, ᱵᱤᱦᱟᱨ ᱠᱷᱚᱱ ᱾ ᱦᱚᱲ ᱠᱚ ᱦᱤᱡᱩᱜ ᱜᱮᱭᱟ ᱩᱲᱤᱥᱟ
ᱛᱳ ᱧᱮᱞ ᱠᱟᱛᱮᱜ ᱟᱨᱠᱤ ᱵᱷᱟᱜᱮ ᱵᱩᱡᱟᱹᱜ ᱜᱮᱭᱟ ᱡᱮ ᱡᱷᱚᱛᱚ ᱡᱷᱚᱛᱚ ᱢᱟᱱᱮ ᱡᱷᱚᱛᱚ ᱫᱤᱥᱚᱢ ᱨᱮᱱ ᱦᱚᱲ ᱟᱨᱠᱤ ᱢᱮᱛ ᱴᱷᱮᱱ ᱢᱤᱫ ᱡᱟᱭᱜᱟ ᱨᱮ ᱢᱮᱱᱟᱜ ᱵᱚᱱᱟ ᱾ ᱮᱱᱮᱡ ᱥᱮᱨᱮᱧ ᱡᱚᱢ ᱧᱩ ᱟᱨ ᱵᱚᱸᱜᱟ ᱫᱚ ᱢᱮᱱᱟᱜ ᱜᱮᱭᱟ ᱛᱚ ᱞᱟᱦᱟ ᱵᱚᱱ ᱵᱚᱸᱜᱟᱭᱟ ᱛᱟᱨᱯᱚᱨ ᱵᱚᱱ ᱡᱚᱢ ᱧᱩ ᱮᱱᱮᱡ ᱥᱮᱨᱮᱧ ᱫᱚ ᱢᱮᱱᱟᱜ ᱜᱮᱭᱟ ᱾ᱥᱮ ᱪᱮᱫ?
ᱦᱮᱸ ᱯᱟᱛᱟ ᱮᱱᱮᱡ ᱥᱮᱨᱮᱧ ᱚᱱᱟ ᱠᱚ ᱡᱷᱚᱛᱚ
ᱦᱩᱸ ᱦᱩᱸ ᱾
ᱞᱟᱜᱟᱣ ᱟᱠᱟ ᱛᱟᱦᱮᱸ ᱪᱟᱞᱟᱜᱼᱟ ᱟᱨᱠᱤ
ᱡᱟᱠ ᱢᱤᱫ ᱵᱚᱪᱷᱚᱨᱤᱧ ᱪᱟᱞᱟᱣᱞᱮᱱᱟ ᱢᱟᱱᱮ ᱧᱮᱞ ᱟᱹᱜᱩ ᱟᱹᱜᱩ ᱠᱤᱫᱤᱧ ᱟᱨᱠᱤ ᱾ ᱛᱳ ᱵᱷᱹᱜᱤᱧ ᱵᱩᱡᱽ ᱠᱮᱫᱟ ᱾ ᱵᱷᱟᱜᱮᱧ ᱟᱹᱭᱠᱟᱹᱣ ᱠᱮᱫᱟ ᱦᱩᱸ ᱾
ᱱᱤᱝᱠᱟᱹ ᱜᱮᱞᱟᱝ ᱜᱟᱞᱚᱪᱟ ᱟᱞᱟᱝᱼᱟᱜ ᱚᱠᱛᱚ ᱠᱚᱦᱚᱸ ᱦᱳᱭ ᱦᱮᱡ ᱠᱟᱱᱟ ᱴᱷᱤᱠ ᱟᱨᱚ ᱫᱚᱥᱟᱨ ᱟᱨᱞᱟᱝ ᱧᱟᱯᱟᱢᱟ ᱴᱷᱤᱠ ᱚᱱᱠᱟᱜᱮ ᱾ ᱦᱩᱸ ᱢᱟ ᱛᱟᱦᱞᱮ ᱢᱩᱪᱟᱹᱫ ᱡᱚᱦᱟᱨ ᱦᱮᱸ
ᱥᱟᱨᱦᱟᱣ ᱜᱮ ᱾